ᱦᱮᱸᱞᱳ
ᱦᱚ ᱜᱚᱝᱠᱮ ᱡᱚᱦᱟᱨ ᱜᱮ᱾ ᱦᱩᱸ ᱵᱮᱥ ᱜᱮ ᱟᱸᱡᱚᱢᱚᱜ ᱠᱟᱱᱟ, ᱟᱹᱞᱤᱧᱟᱜ?
ᱦᱳᱭ ᱟᱵᱮᱱᱟᱜ ᱦᱚᱸ ᱵᱮᱥᱜᱮ ᱟᱸᱡᱚᱢᱚᱜ ᱠᱟᱱᱟ᱾
ᱛᱟᱦᱞᱮ ᱜᱚᱝᱠᱮ ᱫᱟᱠᱟ ᱠᱚ ᱡᱚᱢ ᱵᱟᱲᱟ ᱦᱩᱭᱱᱟ ᱥᱮ ᱟᱹᱨᱤ?
ᱦᱚᱸ ᱜᱚᱝᱠᱮ ᱠᱟᱹᱴᱤᱡ ᱢᱟᱲᱟᱝ ᱜᱮ ᱡᱚᱢ ᱦᱩᱭᱱᱟ, ᱟᱵᱮᱱ ᱵᱮᱱ ᱡᱚᱢ ᱠᱮᱫᱟ ᱥᱮ ᱟᱹᱣᱨᱤ?
ᱟᱹᱞᱤᱧ ᱦᱚᱸ ᱡᱚᱢ ᱠᱟᱫᱟᱞᱤᱧ ᱡᱚᱢ ᱫᱚ᱾
ᱚ ᱟᱨ ᱱᱟᱯᱟᱭ ᱜᱮ ᱢᱤᱱᱟ ᱵᱤᱱᱟ?
ᱦᱳᱭ ᱟᱹᱞᱤᱧ ᱫᱚ ᱦᱟᱸᱜ ᱱᱟᱯᱟᱭ ᱵᱟᱲᱟ ᱜᱮ᱾
ᱚᱠᱟ ᱨᱮ ᱢᱮᱱᱟᱜ ᱟᱠᱟᱜ ᱵᱮᱱᱟ ᱟᱵᱮᱱ ᱫᱚ ᱚᱲᱟᱜ ᱠᱚᱨᱮᱜ ᱜᱮ ᱥᱮ ᱵᱟᱡᱟᱨ ᱠᱚ
ᱦᱚ ᱱᱤᱛ ᱫᱚ ᱵᱟᱡᱟᱨ ᱥᱮᱫ ᱨᱮ ᱢᱮᱱᱟᱜ ᱟᱠᱟᱜ ᱞᱤᱧᱟᱹ᱾ ᱟᱵᱮᱱ ᱫᱚ? ᱵᱟᱡᱟᱨ ᱥᱮᱜ ᱨᱮᱜᱮ ᱢᱮᱱᱟᱜ ᱞᱤᱧᱟᱹ᱾
ᱟᱪᱪᱷᱟ ᱟᱪᱪᱷᱟ ᱟᱪᱷᱟ
ᱵᱟᱨᱦᱮ ᱨᱮᱱᱟᱜ ᱢᱟᱱᱮ ᱵᱮᱠᱜᱨᱟᱣᱩᱱ ᱨᱮᱱᱟᱜ ᱟᱣᱟᱡ
ᱛᱟᱦᱞᱮ ᱦᱟᱸᱜ ᱪᱮᱜ ᱞᱮᱠᱟ ᱢᱟᱱᱮ ᱡᱚᱢ ᱧᱩ ᱠᱚᱫᱚ ᱦᱩᱭ ᱱᱟ ᱥᱮ ᱟᱣᱨᱤ?
ᱦᱚ ᱜᱚᱝᱠᱮ ᱦᱩᱭ ᱫᱚ ᱦᱩᱭ ᱫᱚ ᱦᱩᱭ ᱫᱚ
ᱟᱪᱪᱷᱟ ᱟᱪᱪᱷᱟ, ᱪᱮᱜ ᱞᱮᱠᱟ ᱟᱯᱮ ᱥᱮᱜ ᱛᱟᱦᱚᱞᱮ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝ ᱜᱮ ᱥᱤᱛᱩᱝ ᱠᱟᱱᱟ?
ᱫᱟᱜ ᱡᱟᱹᱲᱤ ᱵᱳᱞᱛᱮ ᱦᱚᱞᱟ ᱢᱟᱫᱷᱮᱨ ᱫᱟᱜ ᱡᱟᱹᱯᱩᱫ ᱵᱟᱲᱟ ᱠᱮᱜ ᱜᱮᱭᱟᱭ ᱟᱨ ᱛᱤᱦᱤᱧ ᱜᱟᱯᱟ ᱫᱚ ᱦᱟᱸᱜ ᱯᱷᱟᱠ ᱚ ᱚᱱᱠᱟ ᱞᱮᱠᱟ ᱫᱚ ᱟᱣᱨᱤ ᱧᱚᱜ ᱫᱚ ᱟᱹᱰᱤ ᱫᱟᱜ ᱟ ᱟᱯᱮ ᱥᱮᱫ ᱜᱮ ᱜᱚᱝᱠᱮ ᱚᱱᱛᱮ
ᱟᱞᱮ ᱥᱮᱫ ᱦᱚᱸ ᱱᱚᱛᱮ ᱫᱚ ᱦᱟᱸᱜ ᱫᱟᱜ ᱡᱟᱹᱲᱤ ᱫᱚ ᱦᱩᱭ ᱵᱟᱲᱟᱜ ᱠᱟᱱ ᱜᱮᱭᱟ ᱟᱫᱚ ᱦᱟᱸᱜ ᱱᱤᱛ ᱞᱮᱠᱟ ᱫᱚ ᱦᱟᱜ ᱛᱮᱦᱮᱧ ᱫᱚ ᱠᱟᱹᱴᱤᱡ ᱫᱟᱜ ᱵᱟᱲᱟ ᱠᱮᱫ ᱜᱮᱭᱟᱭ ᱡᱟᱹᱥᱛᱤ ᱜᱮ, ᱟᱫᱚ ᱩᱱ ᱚᱱᱠᱟ ᱫᱚ ᱦᱟᱸᱜ ᱨᱚᱦᱚᱭ ᱵᱟᱲᱟ ᱠᱚᱫᱚ ᱟᱹᱣᱨᱤ ᱞᱮ ᱮᱛᱚᱦᱚᱵᱚᱜ-ᱟ ᱟᱞᱮ ᱥᱮᱫ ᱫᱚ, ᱟᱯᱮ ᱥᱮᱫ ᱜᱮ ᱨᱚᱦᱚᱭ ᱠᱚ ᱯᱮ ᱮᱛᱚᱦᱚᱵ ᱠᱟᱱᱟ ᱟᱨᱤ?
ᱟᱞᱮ ᱥᱮᱱ ᱦᱚᱸ ᱚᱱᱠᱟ ᱠᱮᱠᱟ ᱫᱚ ᱟᱣᱨᱤ ᱠᱚ ᱫᱷᱩᱲᱟᱹᱜ-ᱟ ᱠᱤᱱᱛᱩ ᱠᱤᱪᱷᱩ ᱫᱤᱱ ᱯᱚᱨᱮ ᱠᱷᱟᱱ ᱜᱚᱝᱠᱮ ᱟᱫᱚ ᱟᱯᱮ ᱥᱮᱫ ᱫᱚ ᱛᱤᱱᱟᱹᱜ ᱵᱟᱨ ᱫᱷᱟᱣ ᱯᱮ ᱪᱟᱥ ᱜᱮᱭᱟ ᱥᱮ ᱢᱤᱫ ᱫᱷᱟᱣ?
ᱟᱞᱮ ᱥᱮᱜ ᱫᱚ ᱦᱟᱜ ᱵᱟᱨ ᱫᱷᱟᱣ ᱞᱮ ᱪᱟᱥ ᱜᱮᱭᱟ ᱱᱚᱝᱠᱟ ᱱᱤᱨᱚᱱ ᱦᱩᱲᱩ ᱦᱚᱸ ᱞᱮ ᱪᱟᱥ ᱜᱮᱭᱟ ᱡᱟᱦᱟᱸ ᱥᱮᱫ ᱫᱷᱚᱨᱚᱱ ᱢᱟᱱᱮ ᱞᱟᱹᱭ ᱟᱠᱚᱣᱟ ᱟᱨ ᱱᱚᱜ-ᱚᱭ ᱦᱟᱜ ᱵᱚᱨᱥᱟ ᱫᱤᱱ ᱦᱚᱸ ᱞᱮ ᱪᱟᱥ ᱜᱮᱭᱟ᱾ ᱢᱟᱱᱮ ᱡᱟᱦᱟᱸ ᱞᱮᱠᱟ ᱵᱚᱨᱥᱟ ᱫᱤᱱ ᱞᱮ ᱪᱟᱥ-ᱟ ᱚᱝᱠᱟ ᱫᱚ ᱦᱟᱜ ᱫᱷᱚᱨᱚᱱ ᱦᱩᱲᱩ ᱫᱚ ᱵᱟᱞᱮ ᱪᱟᱥᱟ ᱡᱩᱫᱤ ᱦᱟᱸᱜ ᱠᱤᱪᱷᱩ ᱠᱤᱪᱷᱩ ᱠᱷᱮᱛ ᱢᱮᱱᱟᱜ ᱛᱟᱞᱮᱭᱟ, ᱡᱟᱦᱟᱸ ᱫᱟᱜ ᱠᱚᱭ ᱡᱷᱟᱨ ᱱᱟᱜ-ᱟ ᱚᱱᱟ ᱠᱚᱨᱮ ᱫᱚ ᱞᱮ ᱪᱟᱥ ᱜᱮᱭᱟ ᱦᱟᱸᱜ ᱟᱨ ᱵᱟᱝᱠᱷᱟᱱ ᱫᱚ ᱦᱟᱸᱜ ᱵᱟᱞᱮ ᱪᱟᱥ ᱜᱮᱭᱟ᱾
ᱟᱯᱮ ᱥᱮᱱ ᱪᱮᱜ ᱞᱮᱠᱟ ᱛᱟᱦᱞᱮ?
ᱟᱞᱮ ᱥᱮᱱ ᱜᱚᱝᱠᱮ ᱚᱱᱠᱟ ᱞᱮᱠᱟ ᱫᱚ ᱢᱟᱱᱮ ᱥᱤᱛᱩᱝ ᱦᱩᱲᱩ ᱫᱚ ᱚᱱᱠᱟ ᱞᱮᱠᱟ ᱫᱚ ᱫᱟᱜ ᱨᱮᱱᱟᱜ ᱦᱮ ᱤᱭᱟᱹ ᱠᱚ ᱫᱟᱜ ᱨᱮᱱᱟᱜ ᱜᱮ ᱡᱟᱹᱥᱛᱤ ᱟᱱᱟᱴ ᱜᱮᱭᱟ ᱞᱮ, ᱟᱫᱚ ᱚᱱᱟ ᱠᱷᱟᱹᱛᱤᱨ ᱛᱮ ᱚᱝᱠᱟ ᱤᱭᱟᱹ ᱦᱩᱲᱩ ᱫᱚ ᱵᱟᱝᱞᱮ ᱪᱟᱥᱟ, ᱟᱫᱚ ᱱᱚᱝᱠᱟ ᱵᱚᱨᱥᱟ ᱥᱩᱢᱚᱭ ᱜᱮ ᱥᱮᱨᱢᱟ ᱡᱟᱹᱲᱤ ᱵᱚᱨᱥᱟ ᱜᱮ ᱞᱮ ᱪᱟᱥ ᱜᱮᱭᱟ᱾
ᱚᱻ ᱟᱞᱮ ᱥᱮᱱ ᱫᱚ ᱦᱟᱸᱜ ᱥᱮᱨᱢᱟ ᱡᱟᱹᱲᱤ ᱵᱷᱚᱨᱥᱟ ᱦᱚᱸ ᱟᱨ ᱫᱟᱜ ᱡᱟᱹᱲᱤ ᱠᱚ ᱨᱮᱱᱟᱜ ᱥᱩᱵᱤᱫᱷᱟ ᱫᱚ ᱢᱮᱱᱟᱜ ᱜᱮᱭᱟ ᱱᱚᱝᱠᱟ ᱞᱟᱹᱭ ᱜᱟᱱᱚᱜᱼᱟ ᱪᱮᱫ ᱠᱚ ᱞᱟᱹᱭᱟ ᱠᱮᱱᱮᱞ ᱦᱚᱸ ᱢᱮᱱᱟᱜ ᱛᱟᱞᱮ ᱜᱮᱭᱟ ᱥᱟᱶ ᱛᱮᱼᱼ ᱱᱤᱛᱚᱜ ᱢᱟ ᱟᱸ ᱠᱷᱮᱛ ᱠᱚᱨᱮ ᱥᱮ ᱵᱟᱹᱫᱽ ᱠᱚᱨᱮ ᱟᱹᱰᱤ ᱦᱚᱲᱜᱮ ᱥᱳᱞᱟᱨ ᱥᱮ ᱥᱟᱱ ᱢᱟᱨᱥᱟᱞ ᱠᱚ ᱮᱸᱻ ᱵᱮᱱᱟᱣ ᱠᱟᱫᱟ ᱥᱮ ᱥᱮ ᱡᱩᱛ ᱡᱩᱛ ᱠᱟᱫᱟ ᱠᱚ ᱥᱮ ᱟᱫᱚ ᱚᱱᱟ ᱠᱷᱟᱹᱛᱤᱨ ᱜᱮ ᱦᱟᱸᱜ ᱮᱸᱴᱠᱮᱴᱚᱬᱮ ᱠᱚᱫᱚ ᱫᱟᱜ ᱠᱚ ᱨᱮᱱᱟᱜ ᱫᱚ ᱵᱟᱭ ᱦᱩᱭᱩᱜ ᱛᱟᱞᱮ ᱠᱟᱱᱟ ᱦᱟᱸᱜ
ᱦᱚᱸ ᱦᱚᱸ ᱟᱨ ᱚᱱᱠᱟ ᱥᱚᱵᱡᱤ ᱠᱚᱫᱚ ᱯᱮ ᱪᱟᱥ ᱜᱮᱭᱟ ᱥᱮ ᱵᱟᱝᱼᱟ
ᱦᱳᱭ ᱚᱱᱠᱟ ᱥᱚᱵᱽᱡᱤ ᱠᱚᱫᱚ ᱞᱮ ᱪᱟᱥ ᱜᱮᱭᱟ ᱦᱟᱜ ᱟᱫᱚ ᱦᱟᱸᱜ ᱱᱤᱛᱚᱜ ᱫᱚ ᱦᱟᱜ ᱚᱱᱠᱟ ᱥᱚᱵᱽᱡᱤ ᱠᱚᱫᱚ ᱵᱟᱞᱮ ᱪᱟᱥ ᱦᱟᱛᱟᱲ ᱠᱟᱫᱟ ᱢᱟᱱᱮ ᱱᱤᱛᱚᱜ ᱫᱚ ᱦᱟᱸᱜ ᱪᱟᱥ ᱵᱟᱥ ᱨᱮᱱᱟᱜ ᱫᱤᱱ ᱥᱮᱴᱮᱨ ᱟᱠᱟᱱᱟ ᱛᱚ ᱟᱫᱚ ᱚᱱᱟ ᱠᱷᱟᱹᱛᱤᱨ ᱜᱮ ᱞᱮ ᱢᱚᱱᱮ ᱠᱮᱫᱟ ᱱᱤᱛᱚᱜ ᱫᱚᱼᱼ ᱥᱚᱵᱡᱤ ᱠᱚᱫᱚ ᱵᱟᱵᱚᱱ ᱪᱟᱥᱟ ᱪᱟᱥ ᱵᱟᱥ ᱜᱮᱵᱚᱱ ᱪᱟᱥᱟ ᱦᱟᱛᱟᱲ
ᱟᱫᱚ ᱜᱚᱢᱠᱮ ᱚᱱᱠᱟ ᱫᱤᱱᱟᱹᱢ ᱡᱤᱭᱚᱱ ᱨᱮ ᱪᱮᱫ ᱠᱚᱵᱮᱱ ᱪᱤᱠᱟᱹᱭ ᱜᱮᱭᱟ
ᱦᱳᱭ ᱦᱳᱭ ᱟᱨ ᱛᱟᱦᱚᱞᱮ ᱠᱷᱟᱱᱟ ᱫᱟᱠᱟ ᱠᱚ ᱡᱚᱢ ᱵᱟᱲᱟ ᱫᱚ ᱦᱩᱭ ᱱᱟ ᱥᱮ ᱟᱣᱨᱤ
ᱦᱚᱸ ᱦᱩᱭ ᱫᱚ ᱦᱩᱭᱱᱟ ᱠᱷᱟᱹᱲᱤᱠ ᱞᱟᱦᱟ ᱜᱮᱼᱼ
ᱟᱪᱪᱷᱟ ᱟᱪᱪᱷᱟ ᱛᱟᱦᱚᱞᱮ ᱦᱮᱸ ᱪᱮᱫ ᱠᱚᱯᱮ ᱩᱛᱩ ᱵᱟᱲᱟ ᱞᱮᱜᱼᱟ
ᱠᱚ ᱫᱚ ᱚᱱᱠᱟ ᱞᱮᱠᱟ ᱫᱚ ᱟᱵᱚ ᱥᱟᱱᱛᱟᱲ ᱫᱚ ᱟᱲᱟᱜ ᱥᱟᱠᱟᱢ ᱜᱮ ᱩᱛᱩ ᱵᱟᱲᱟ ᱦᱩᱭᱩᱜ ᱠᱟᱱᱟ ᱛᱟᱯᱚᱨᱮ ᱚᱱᱠᱟ ᱵᱟᱡᱟᱨ ᱠᱚᱨᱮ ᱟᱹᱭᱩᱵ ᱵᱮᱞᱟ ᱟᱹᱞᱩ ᱠᱚ ᱫᱩᱞ ᱠᱩ
ᱚᱱᱟ ᱢᱟ ᱠᱟᱛᱷᱟ ᱠᱟᱱ ᱜᱮ ᱟᱵᱚ ᱦᱟᱸᱜ ᱨᱮᱸᱜᱮᱡ ᱦᱚᱲ ᱫᱚ ᱦᱟᱸᱜ ᱪᱟᱥ ᱢᱟᱱᱮ ᱪᱮᱫ ᱠᱚ ᱞᱟᱹᱭᱟ ᱢᱟᱱᱮ ᱚᱱᱠᱟ ᱯᱚᱭᱥᱟ ᱯᱟᱹᱛᱤ ᱨᱮᱱᱟᱜ ᱮᱸᱴᱠᱮᱴᱚᱬᱮ ᱛᱟᱦᱮᱱ ᱛᱟᱵᱚᱱ ᱜᱮᱭᱟ ᱟᱨ
ᱡᱟᱦᱟᱱᱟᱜ ᱠᱚ ᱡᱚᱛᱚ ᱦᱚᱲ ᱫᱚ ᱵᱟᱝ ᱡᱚᱛᱚ ᱦᱚᱲ ᱴᱷᱮᱱ ᱴᱟᱠᱟ ᱯᱚᱭᱥᱟ ᱫᱚ ᱦᱟᱸᱜ ᱚᱱᱠᱟ ᱵᱟᱭ ᱛᱟᱦᱮᱱ ᱛᱟᱵᱚᱱᱟ ᱥᱮ ᱟᱫᱚᱼᱼ ᱡᱟᱦᱟᱱᱟᱜ ᱜᱮ ᱚᱱᱠᱟ ᱟᱲᱟᱜ ᱥᱟᱠᱟᱢ ᱡᱚᱢ ᱜᱮᱭᱟᱵᱚᱱ ᱛᱚ ᱟᱵᱚ ᱫᱚ ᱢᱟᱱᱮ ᱡᱟᱦᱟᱸ ᱟᱲᱟᱜ ᱠᱚ ᱫᱚ ᱵᱚᱱ ᱡᱚᱢ ᱵᱟᱲᱟ ᱟᱠᱟᱫᱟ ᱚᱱᱟ ᱠᱚᱜᱮ ᱱᱤᱛᱚᱜ ᱫᱚ ᱡᱮᱢᱚᱱ ᱢᱩᱱᱜᱟᱹ ᱟᱲᱟᱜ ᱦᱟᱸᱜ ᱟᱹᱰᱤᱴᱟᱜ ᱜᱮᱵᱚᱱ ᱡᱚᱢᱟ ᱢᱩᱱᱜᱟᱹ ᱟᱲᱟᱜ ᱫᱟᱹᱞ ᱨᱟᱥᱮ ᱥᱮ ᱦᱟᱸᱜ ᱧᱤᱫᱟᱹ ᱵᱮᱲᱟ ᱫᱚ ᱦᱟᱸᱜ ᱜᱟᱱᱚᱜ ᱜᱮᱭᱟ ᱦᱮᱸ ᱵᱟᱝ
ᱚ ᱟᱵᱚ ᱥᱟᱱᱛᱟᱲᱟᱜ ᱫᱚ ᱡᱚᱛᱚ ᱜᱟᱱᱚᱜᱼᱟ
ᱦᱳᱭ ᱦᱳᱭ ᱡᱚᱛᱚ ᱜᱮᱵᱚᱱ ᱡᱚᱢ ᱵᱟᱲᱟᱭ ᱜᱮᱭᱟ ᱛᱚ ᱟᱵᱚ ᱫᱚ ᱟᱨ ᱩᱱᱟᱹᱜ ᱫᱚ ᱟᱵᱚ ᱡᱟᱦᱟᱱᱟᱜ ᱡᱚᱢ ᱡᱤᱱᱤᱥ ᱠᱚ ᱚᱱᱠᱟ ᱵᱟᱵᱚᱱ ᱵᱟᱪᱷᱟᱣ ᱵᱟᱲᱟᱭᱟ
ᱦᱳᱭ ᱚ ᱜᱚᱝᱠᱮ ᱟᱵᱤᱱ ᱫᱚ ᱚᱠᱟ ᱥᱮᱫ ᱨᱮ ᱢᱮᱱᱟᱜ ᱠᱟᱜ ᱵᱤᱱᱟ
ᱟᱞᱤᱧ ᱦᱚᱸ ᱱᱚᱝᱠᱟ ᱦᱟᱸᱜ ᱵᱟᱡᱟᱨ ᱥᱟᱦᱟᱨ ᱠᱚᱨᱮ ᱜᱮᱞᱤᱧ ᱛᱟᱦᱮᱱ ᱜᱮᱭᱟ ᱟᱞᱤᱧ ᱦᱚᱸ ᱚᱞ ᱯᱟᱲᱦᱟ ᱠᱷᱟᱹᱛᱤᱨ ᱱᱚᱛᱮ ᱨᱮ ᱞᱤᱧ ᱦᱮᱡ ᱟᱠᱟᱱᱟ ᱟᱫᱚ ᱦᱟᱸᱜ ᱱᱚᱜᱼᱚᱭ ᱟᱸᱜ ᱚᱞ ᱯᱟᱲᱦᱟᱣ ᱪᱟᱞᱟᱜ ᱠᱟᱱ ᱜᱮᱭᱟ ᱚᱱᱟ ᱥᱟᱶ ᱥᱟᱶ ᱛᱮ ᱟᱭᱢᱟ ᱜᱟᱱᱼᱼ ᱠᱟᱹᱢᱤ ᱨᱮᱱᱟᱜ ᱢᱟᱱᱮ ᱱᱚᱝᱠᱟ ᱥᱠᱤᱞ ᱠᱚ ᱥᱮᱬᱟ ᱥᱮᱪᱮᱫ ᱵᱟᱲᱟ ᱦᱩᱭᱩᱜ ᱠᱟᱱᱟ ᱢᱟᱱᱮ ᱚᱞ ᱯᱟᱲᱦᱟᱣ ᱥᱟᱶ ᱥᱟᱶ ᱛᱮ ᱡᱟᱦᱟᱱᱟᱜ ᱡᱩᱫᱤ ᱵᱟᱢ ᱪᱮᱫ ᱛᱟᱦᱚᱞᱮ ᱠᱷᱟᱱ ᱦᱟᱸᱜ ᱵᱟᱭ ᱜᱟᱱᱚᱜᱼᱟ ᱥᱮ ᱥᱩᱫᱩ ᱚᱞ ᱯᱟᱲᱦᱟᱣ ᱞᱮᱱ ᱠᱷᱟᱱ ᱢᱟᱱᱮ ᱚᱞ ᱯᱟᱲᱦᱟᱣ ᱞᱮᱱ ᱠᱷᱟᱱ ᱪᱟᱹᱠᱨᱤ ᱵᱟᱭ ᱧᱟᱢᱚᱜᱼᱟ ᱥᱮ ᱚᱞ ᱯᱟᱲᱦᱟᱣ ᱥᱟᱶ ᱥᱟᱶ ᱛᱮ ᱡᱟᱦᱱᱟᱜ ᱢᱤᱫᱴᱟᱝ ᱤᱥᱠᱤᱞ ᱥᱮ ᱢᱤᱫᱴᱟᱱ ᱱᱤᱡᱮᱨᱟᱜ ᱠᱚᱱᱯᱷᱤᱰᱮᱱᱥ ᱥᱮ ᱱᱤᱡᱮᱨᱟᱜ ᱴᱮᱞᱮᱱᱴ ᱦᱚᱸ ᱛᱟᱦᱮᱸ ᱫᱚᱨ
ᱟᱨ ᱱᱚᱣᱟ ᱵᱟᱹᱱᱩᱜ
ᱱᱤᱭᱟᱹ ᱚᱠᱛᱚ ᱨᱮ ᱚᱞᱚᱜ ᱯᱟᱲᱦᱟᱜ ᱦᱚᱸ ᱞᱟᱹᱠᱛᱤ ᱠᱟᱱ ᱜᱮᱭᱟ ᱡᱟ ᱫᱤᱱᱠᱟᱞ ᱧᱮᱞᱚᱜ ᱠᱟᱱᱟ ᱵᱟ ᱧᱤᱛ ᱨᱮᱦᱚᱸ ᱚᱞᱚᱜ ᱯᱟᱲᱦᱟᱜ ᱵᱟᱝ ᱨᱮᱦᱚᱸ ᱞᱟᱦᱟᱥᱮᱫ ᱢᱟᱲᱟᱝ ᱵᱟᱢ ᱢᱟᱲᱟᱝ ᱫᱟᱲᱮᱭᱟᱜᱼᱟ᱾
ᱦᱳᱭ ᱟᱨ ᱱᱤᱛᱚᱜ ᱢᱟᱱᱮ ᱚᱞ ᱯᱟᱲᱦᱟᱣ ᱫᱚᱵᱚᱱ ᱚᱞ ᱯᱟᱲᱦᱟᱜ ᱠᱟᱱᱟ ᱚᱱᱟ ᱫᱚ ᱰᱤᱜᱽᱨᱤ ᱧᱟᱢ ᱞᱟᱹᱜᱤᱫ ᱚᱞ ᱯᱟᱲᱦᱟᱣ ᱟᱨ ᱪᱟᱹᱠᱨᱤ ᱪᱷᱮᱛᱨᱮ ᱵᱚ ᱯᱟ ᱪᱟᱹᱠᱨᱤ ᱯᱟᱲᱦᱟᱣ ᱫᱚ ᱠᱟᱹᱴᱤᱡ ᱯᱟᱲᱦᱟᱣ ᱞᱮᱱᱠᱷᱟᱱ ᱫᱚ ᱦᱟᱸᱜ ᱮᱸ ᱱᱤᱛᱚᱜ ᱫᱚ ᱦᱟᱸᱜ ᱚᱱᱟ ᱚᱨᱮ ᱪᱟᱹᱠᱨᱤ ᱡᱟᱦᱟᱸ ᱠᱚᱵᱚᱱ ᱪᱟᱹᱠᱨᱤ ᱡᱟᱦᱟᱸ ᱮᱢ ᱦᱩᱭᱩᱜ ᱛᱟᱵᱚᱱᱟ᱾ ᱮᱠᱡᱟᱢ ᱠᱚ ᱚᱱᱟ ᱫᱚ ᱦᱟᱸᱜ ᱟᱹᱣᱨᱤ ᱵᱚᱱ ᱯᱟᱲᱦᱟᱜᱼᱟ ᱱᱤᱛᱚᱜ ᱫᱚ ᱟᱵᱚ ᱯᱟᱲᱦᱟᱜ ᱠᱟᱱᱟ ᱵᱚᱱ ᱡᱟᱦᱟᱸ ᱫᱚ ᱰᱤᱜᱽᱨᱤ ᱧᱟᱢ ᱞᱟᱹᱜᱤᱫ ᱛᱮ ᱟᱨ ᱱᱚᱣᱟ ᱰᱤᱜᱽᱨᱤ ᱦᱚᱸ ᱵᱟᱭ ᱛᱟᱦᱮᱱ ᱛᱟᱵᱚᱱ ᱠᱷᱟᱱ ᱫᱚ ᱦᱟᱸᱜ ᱢᱟᱱᱮ ᱡᱟᱦᱟᱸ ᱡᱟᱭᱜᱟ ᱨᱮ ᱵᱟᱵᱚᱱ ᱮᱯᱞᱟᱭ ᱫᱟᱲᱮᱭᱟᱜᱼᱟ ᱥᱮ
ᱦᱳᱭ ᱦᱳᱭ
ᱛᱮ ᱡᱟᱦᱟᱸ ᱱᱤᱡᱮ ᱚᱝᱠᱟ ᱞᱮᱠᱟᱱᱟᱜ ᱞᱟᱹᱭᱤᱱ ᱠᱚᱨᱮ ᱦᱚᱸ ᱪᱟᱞᱟᱜ ᱦᱩᱭᱩᱜᱼᱟ ᱡᱮᱢᱚᱱ ᱯᱚᱨᱮᱛᱮ ᱡᱮᱢᱚᱱ ᱚᱱᱠᱟ ᱞᱮᱠᱟ ᱟᱞᱚ ᱟᱥᱴᱨᱟᱜᱟᱞ ᱦᱩᱭᱩᱜ ᱢᱟ
ᱮᱠᱫᱚᱢ ᱮᱠᱫᱚᱢ ᱮᱠᱫᱚᱢ
ᱦᱩᱸ ᱛᱟᱨᱯᱚᱨᱮ ᱥᱩᱫᱩ ᱯᱟᱲᱦᱟᱣ ᱨᱮᱦᱚᱸ ᱰᱤᱜᱽᱨᱤ ᱨᱮᱦᱚᱸ ᱵᱟᱝ ᱜᱟᱱᱚᱜᱼᱟ ᱚᱠᱱᱟᱜ ᱡᱮᱢᱚᱱ ᱡᱟᱦᱟᱸᱱᱟᱜ ᱚᱱᱠᱟ ᱠᱚᱢᱯᱤᱴᱤᱴᱤᱵᱽ ᱮᱠᱡᱟᱢ ᱠᱚ ᱮᱢ ᱤᱫᱤ ᱦᱩᱭᱩᱜᱼᱟ᱾
ᱦᱩᱸ
ᱛᱚ ᱱᱚᱣᱟ ᱫᱚ ᱟᱢ ᱟᱢᱟᱜ ᱪᱮᱥᱴᱟ ᱡᱩᱫᱤ ᱛᱟᱦᱮᱱᱟ ᱟᱨ ᱫᱷᱤᱡᱽᱡᱳ ᱡᱩᱫᱤ ᱛᱮᱦᱮᱱᱟ ᱜᱮᱨᱮᱱᱴᱤ ᱢᱤᱫ ᱫᱤᱱ ᱥᱟᱠᱥᱮᱥ ᱮᱢ ᱧᱟᱢᱮ ᱠᱤᱱᱛᱩ ᱵᱟᱹᱜᱤ ᱵᱟᱭ ᱜᱟᱱᱚᱜ-ᱟ᱾
ᱦᱳᱭ
ᱚᱱᱟ ᱜᱮ ᱢᱮᱱ ᱠᱟᱛᱷᱟ ᱦᱩᱭᱩᱜ ᱠᱟᱱᱟ᱾ ᱟᱨ ᱟᱵᱚ ᱥᱟᱱᱛᱟᱲ ᱜᱤᱫᱽᱨᱟᱹ ᱫᱚ ᱚᱝᱠᱟ ᱠᱚ ᱮᱢ ᱵᱟᱲᱟ ᱠᱮᱜ ᱜᱮ ᱦᱟᱸᱜ ᱚᱱᱠᱟ ᱞᱮᱠᱟ ᱫᱷᱳᱡᱽᱡᱳ ᱠᱚ ᱵᱟᱝ ᱛᱟᱦᱮᱱᱟ ᱟᱫᱚ ᱵᱟᱹᱜᱤ ᱠᱮᱛᱮᱜ ᱦᱟᱹᱱᱤᱠ ᱵᱟᱦᱨᱮ ᱠᱟᱹᱢᱤ
ᱠᱟᱹᱢᱤ ᱥᱟᱞᱟᱜ ᱦᱳᱭ ᱚᱱᱮ ᱱᱟ ᱟᱵᱚ ᱫᱚ ᱚᱱᱟ ᱠᱟᱛᱷᱟ ᱠᱟᱱᱟ ᱡᱮ ᱚᱱᱟ ᱠᱟᱹᱢᱤ ᱱᱟᱦᱟᱜ ᱵᱟᱵᱚᱱ ᱛᱟᱦᱮᱸ ᱫᱟ ᱢᱟᱱᱮ ᱠᱟᱢ ᱢᱟᱡᱽ ᱡᱟᱦᱟᱸᱱᱟᱜ ᱡᱚ ᱫᱷᱳᱡᱽᱡᱳ ᱵᱟᱵᱚᱱ ᱫᱚᱦᱚ ᱫᱟᱲᱮᱜᱼᱟ᱾
ᱦᱳᱭ
ᱡᱟᱦᱟᱸ ᱡᱤᱱᱤᱥ ᱜᱮ ᱢᱤᱫ ᱫᱷᱟᱣ ᱢᱤᱫ ᱫᱷᱟᱣ ᱡᱩᱫᱤ ᱦᱟᱨᱮᱢ ᱢᱟᱱᱟᱜᱼᱟ ᱥᱮ ᱟᱹᱰᱤ ᱢᱟᱱᱮ ᱚᱱᱟ ᱫᱚ ᱪᱮᱜ ᱠᱚ ᱢᱮᱱᱟ ᱢᱤᱫ ᱫᱤᱱ ᱛᱮ ᱫᱚ ᱵᱟᱝ ᱦᱩᱭ ᱜᱚᱫᱚᱜ-ᱟ ᱦᱮᱸ ᱵᱟᱝ
ᱚᱸ ᱟᱨ ᱟᱹᱵᱤᱱ ᱧᱮᱞ ᱵᱮᱱ ᱞᱟᱜᱟᱣ ᱡᱩᱫᱤ ᱵᱮᱱ ᱢᱤᱫ ᱫᱤᱱ ᱫᱚ ᱢᱤᱫ ᱫᱤᱱ ᱥᱟᱠᱥᱮᱥ ᱵᱮᱱ ᱧᱟᱢ ᱜᱮᱭᱟ ᱫᱤᱨᱤ ᱛᱮ ᱦᱩᱭᱩᱜᱼᱟᱺ ᱠᱚᱴᱟ ᱛᱟᱯᱚᱨᱮ ᱛᱷᱚᱲᱟ ᱢᱟᱲᱟᱝ ᱧᱚᱜ ᱮᱸ ᱦᱩᱭᱩᱜ-ᱟ᱾ ᱠᱤᱱᱛᱩ ᱟᱵᱮᱱ ᱯᱚᱨᱤᱥᱨᱚᱢ ᱵᱮᱱ ᱚᱱᱟ ᱨᱮᱱᱟᱜ ᱯᱷᱞᱟᱯ ᱫᱚ ᱡᱟᱦᱟᱸ ᱛᱤᱱᱟᱹᱜ ᱜᱮ ᱵᱟᱝ ᱡᱟᱦᱟᱸ ᱛᱤᱱᱟᱹᱜ ᱜᱮ ᱵᱮᱱ ᱧᱟᱢ ᱜᱮᱭᱟ
ᱮᱠᱫᱚᱢ ᱮᱠᱫᱚᱢ ᱫᱚᱢ
ᱟᱹᱰᱤ ᱱᱚᱣᱟ ᱫᱚ ᱟᱹᱰᱤ ᱡᱚᱛᱷᱟᱛ ᱠᱟᱛᱷᱟ ᱵᱮᱱ ᱨᱚᱲ ᱦᱚᱪᱚᱣ ᱠᱟᱫᱟ ᱢᱟᱱᱮ ᱪᱮᱜ ᱠᱚ ᱞᱟᱹᱭᱟ ᱟᱵᱮᱱ ᱡᱩᱫᱤ ᱢᱤᱫ ᱜᱷᱟᱣ ᱵᱮᱱ ᱢᱤᱫ ᱫᱷᱟᱣ ᱮᱠᱡᱟᱢ ᱨᱮ ᱵᱮᱱ ᱠᱷᱟᱴᱟᱱᱟ ᱟᱨᱚ ᱫᱚᱥᱨᱟ ᱵᱮᱱ ᱮᱢ ᱠᱮᱫᱟ ᱫᱚᱥᱨᱟ ᱵᱮᱱ ᱠᱷᱟᱴᱟᱜᱼᱟ᱾ ᱟᱵᱮᱱ ᱡᱮ ᱱᱚᱜ-ᱚᱭ ᱡᱮ ᱪᱮᱥᱴᱟ ᱢᱤᱫ ᱫᱤᱱ ᱵᱟ ᱢᱤᱫ ᱫᱤᱱ ᱟᱵᱮᱱᱟᱜ ᱦᱩᱭᱩᱜ ᱛᱟᱵᱮᱱ ᱜᱮᱭᱟ
ᱦᱩᱸ ᱦᱩᱸ ᱟᱫᱚ ᱟᱵᱚ ᱠᱚ ᱫᱚ ᱥᱟᱱᱛᱟᱲᱟᱜ ᱢᱟᱱᱮ ᱠᱟᱹᱣᱰᱤ ᱛᱮ ᱫᱚ ᱟᱹᱰᱤ ᱵᱚᱱ ᱱᱤᱫᱷᱟᱹᱱ ᱜᱮᱭᱟ ᱵᱚᱱ ᱚᱱᱟ ᱦᱚᱸ ᱟ ᱚᱝᱠᱟ ᱞᱮᱠᱟ ᱟᱭᱚ ᱵᱟᱵᱟ ᱠᱚ ᱡᱩᱫᱤ ᱵᱟᱠᱚ ᱮᱢ ᱫᱟᱲᱮ ᱟᱵᱚᱱᱟ ᱛᱟᱞᱦᱮ ᱢᱟᱱᱮ ᱢᱤᱫ ᱵᱟᱨ ᱢᱟᱱᱮ ᱜᱷᱟᱨᱚᱸᱡᱽ ᱨᱮᱫᱚ ᱧᱮᱞ ᱟᱠᱟᱱᱟ ᱢᱟᱱᱮ ᱩᱯᱟᱹᱭ ᱵᱟᱹᱱᱩᱜ-ᱟ ᱡᱮ ᱩᱱᱠᱩ ᱫᱚ ᱟᱫᱚ ᱠᱟᱹᱢᱤ ᱞᱮᱠᱷᱟᱡ ᱫᱚ ᱵᱟᱝ ᱪᱟᱞᱟᱜ ᱛᱟᱠᱚᱣᱟ ᱾ ᱟᱫᱚ ᱜᱚᱝᱠᱮ ᱪᱮᱥᱴᱟ ᱛᱟᱦᱮᱱ ᱠᱷᱟᱡ ᱫᱚ ᱠᱟᱹᱢᱤ ᱠᱟᱛᱮᱜ ᱨᱮ ᱦᱚᱸ ᱜᱟᱱᱚᱜ ᱜᱮᱭᱟ ᱟᱫᱚ ᱚᱝᱠᱟ ᱞᱮᱠᱟ ᱫᱷᱳᱡᱽᱡᱚ ᱵᱟᱝ ᱛᱟᱦᱮᱱ ᱛᱟᱵᱚᱱᱟ ᱾
ᱮᱠᱫᱚᱢ ᱮᱠᱫᱚᱢ ᱾
ᱦᱩᱸ ᱾
ᱚᱱᱟ ᱢᱟ ᱠᱟᱛᱷᱟ ᱠᱟᱱ ᱜᱮ ᱱᱚ ᱛᱮ ᱨᱮ ᱢᱟᱱᱮ ᱫᱷᱳᱡ ᱡᱟᱦᱟᱸ ᱱᱟᱜ ᱡᱤᱱᱤᱥ ᱨᱮ ᱡᱩᱫᱤ ᱫᱷᱳᱡᱡᱳ ᱵᱟᱝ ᱛᱮᱦᱮᱱᱟ ᱥᱮ ᱪᱮᱜ ᱜᱮ ᱵᱟᱭ ᱜᱟᱱᱚᱜ-ᱟ ᱚᱞ ᱯᱟᱲᱦᱟ ᱜᱮ ᱛᱨᱮ ᱦᱚᱸ ᱢᱟᱱᱮ ᱚᱞ ᱯᱟᱲᱦᱟ ᱠᱷᱮᱛᱨᱮ ᱦᱚᱸ ᱮᱴᱠᱮᱴᱚᱬᱮ ᱟᱭᱢᱟ ᱨᱚᱠᱚᱢ ᱛᱮᱦᱮᱱ ᱜᱮᱭᱟ ᱚᱱᱟ ᱠᱚ ᱥᱟᱦᱟ ᱵᱟᱲᱟ ᱠᱟᱛᱮᱫ ᱚᱞ ᱯᱟᱲᱦᱟᱜ ᱦᱩᱭᱩᱜ-ᱟ, ᱡᱮᱢᱚᱱ ᱟᱹᱰᱤ ᱜᱟᱱ ᱤᱥᱠᱩᱞ ᱠᱚᱞᱮᱡᱽ ᱠᱚᱨᱮ ᱜᱮ ᱢᱟᱪᱮᱫ ᱢᱟᱪᱮᱛᱟᱹᱱᱤ ᱠᱚ ᱵᱟᱹᱱᱩᱜ ᱠᱚᱣᱟ ᱦᱮᱸ ᱵᱟᱝ,
ᱵᱟᱹᱱᱩᱜ
ᱟᱫᱚ ᱚᱱᱟ ᱞᱟᱹᱜᱤᱫ ᱛᱮ ᱤᱭᱟᱹ ᱯᱟᱹᱴᱷᱣᱟᱹ ᱠᱚ ᱦᱟᱸᱜ ᱵᱟᱝ ᱠᱚ ᱯᱟᱲᱦᱟᱜ-ᱟ ᱞᱟᱹᱭᱟ ᱠᱚ ᱟᱞᱮ ᱨᱮᱱ ᱟᱞᱮ ᱨᱮᱱ ᱟᱨᱮᱭᱟᱜ ᱟᱞᱮᱭᱟᱜ ᱵᱤᱨᱫᱽᱫᱟᱹᱜᱟᱲ ᱨᱮ ᱢᱟᱪᱮᱫ ᱢᱟᱪᱮᱛᱟᱹᱱᱤ ᱠᱚ ᱵᱟᱹᱱᱩᱜ ᱠᱚᱣᱟ ᱟᱫᱚ ᱟᱞᱮ ᱫᱚ ᱵᱟᱞᱮ ᱯᱟᱲᱷᱟᱜ-ᱟ ᱾ ᱟᱨᱮ ᱵᱟᱵᱟ ᱱᱤᱡᱮ ᱡᱩᱫᱤ ᱱᱟᱯᱟᱭ ᱧᱚᱜ ᱛᱮᱢ ᱚᱞ ᱯᱟᱲᱟᱜ-ᱟ ᱦᱮᱸ ᱵᱟᱝ ᱛᱟᱞᱦᱮ ᱠᱷᱟᱱ ᱦᱟ ᱟᱢ ᱜᱮᱛᱚᱢ ᱪᱟᱹᱠᱨᱤ ᱵᱟᱹᱠᱨᱤᱢ ᱦᱩᱭᱩᱜ-ᱟ ᱥᱮ ᱪᱟᱹᱠᱨᱤ ᱵᱟᱹᱠᱨᱤᱢ ᱧᱟᱢᱟ ᱦᱮᱸ ᱵᱟᱝ ᱾
ᱠᱟᱹᱢᱤ, ᱦᱳᱭ ᱧᱮᱞ ᱵᱮᱱ ᱜᱚᱝᱠᱮ ᱱᱮᱛᱟᱨ ᱫᱚ ᱢᱟᱱᱮ ᱵᱟᱹᱱᱩᱜ ᱠᱟᱜ ᱠᱚᱛᱮ ᱟᱨᱚ ᱢᱳᱵᱟᱭᱤᱞ ᱫᱚ ᱢᱳᱵᱟᱭᱤᱞ ᱥᱟᱣ ᱨᱮ ᱛᱮᱦᱮᱱ ᱠᱟᱱᱟ ᱟᱢ ᱡᱩᱫᱤᱢ ᱢᱚᱱᱮᱭᱟ ᱟᱹᱰᱤ ᱜᱟᱱᱮᱢ ᱦᱮᱞᱯ ᱦᱟᱛᱟᱣ ᱫᱟᱲᱮᱼᱟ ᱢᱟᱱᱮ ᱯᱷᱤᱯᱴᱤ ᱯᱟᱨ ᱠᱷᱟᱱ ᱫᱚ ᱟᱢ ᱡᱩᱫᱤᱢ ᱢᱚᱱᱮᱭᱟ ᱡᱮ ᱤᱧ ᱯᱷᱤᱯ ᱴᱤ ᱯᱟᱨᱥᱮᱱ ᱮᱸᱜ ᱢᱳᱵᱟᱭᱤᱞ ᱠᱷᱚᱧ ᱫᱟᱲᱮᱭᱟᱜ-ᱟ ᱫᱟᱲᱮᱭᱟᱜ-ᱟᱢ ᱾ ᱡᱤᱢᱤᱱᱤ ᱢᱮᱱᱟᱜ ᱟᱠᱟᱫᱟ ᱦᱮᱸ᱾
ᱦᱳᱭ ᱦᱳᱭ ᱱᱤᱛᱚᱜ ᱢᱟ ᱟᱭᱢᱟ ᱟᱭᱢᱟ ᱡᱟᱭᱜᱟ ᱨᱮᱜᱮ ᱧᱮᱞᱚᱜ ᱠᱟᱱᱟ ᱦᱮᱸ ᱥᱮ,
ᱢᱟᱱᱮ ᱚᱞ ᱯᱟᱲᱦᱟᱣ ᱠᱚ ᱪᱟᱞᱟᱜ ᱠᱟᱱᱟ ᱛᱚ ᱟᱭᱢᱟ ᱡᱟᱭᱜᱟ ᱠᱚᱨᱮ ᱜᱮ ᱱᱚᱝᱠᱟ ᱜᱮ ᱡᱚᱛᱚ ᱜᱮ, ᱡᱤᱢᱤᱱᱤ ᱠᱚ ᱪᱮᱴᱡᱤᱯᱤᱴᱤ ᱠᱚ ᱱᱤᱛᱚᱜ ᱦᱚᱸ ᱚᱱᱟ ᱠᱚ ᱫᱟᱨᱟᱭ ᱛᱮ ᱧᱮᱞᱚᱜ ᱠᱟᱱ ᱜᱮᱭᱟ ᱧᱮᱞ ᱫᱚ ᱾
ᱛᱚ ᱜᱚᱢᱠᱮ ᱟᱹᱞᱤᱧ ᱞᱟᱹᱭᱟ ᱟᱯᱮ ᱥᱮᱫ ᱚᱱᱠᱟ ᱡᱟᱱᱟᱢ ᱟᱲᱟᱝ ᱫᱚ ᱪᱮᱫ ᱞᱮᱠᱟ ᱯᱟᱥᱱᱟᱣ ᱟᱠᱟᱱ ᱛᱟᱵᱚᱱᱟ, ᱪᱮᱫ ᱞᱮᱠᱟ ᱯᱮ ᱠᱚ ᱯᱟᱲᱦᱟᱜ ᱠᱟᱱᱟ ᱜᱤᱫᱽᱨᱟᱹ ᱠᱚ ᱟᱵᱚᱨᱮᱱ?
ᱦᱚᱭ ᱡᱟᱱᱟᱢ ᱟᱲᱟᱝ ᱫᱚ ᱦᱟᱸᱜ ᱟᱭᱢᱟ ᱜᱟᱱ ᱱᱤᱛᱚᱜ ᱜᱟᱱ ᱫᱚ ᱰᱮᱵᱷᱞᱚᱯ ᱟᱠᱟᱱᱟ ᱪᱮᱫᱟᱜ ᱥᱮ ᱟᱹᱞᱤᱧ ᱦᱚᱸ ᱡᱟᱱᱟᱢ ᱟᱲᱟᱝ ᱛᱮᱜᱮ ᱞᱤᱧ ᱚᱞ ᱯᱟᱲᱦᱟᱜ ᱠᱟᱱᱟ ᱱᱚᱜᱚᱭᱛᱚ ᱡᱟᱱᱟᱢ ᱟᱲᱟᱝ ᱛᱮᱜᱮ ᱱᱚᱜᱼᱚᱭ ᱢᱟᱨᱟᱝ ᱵᱤᱨᱫᱟᱹᱜᱟᱲ ᱨᱮ ᱮᱸ ᱚᱞᱚᱜ ᱦᱩᱭᱩᱜ ᱠᱟᱱᱟ᱾
ᱟᱹᱰᱤ ᱱᱟᱯᱟᱭ ᱠᱟᱛᱷᱟ ᱾
ᱡᱟᱱᱟᱢ ᱟᱲᱟᱝ ᱫᱚ ᱟᱹᱰᱤ ᱟᱵᱚᱣᱟᱜ ᱫᱚ ᱜᱚᱨᱚᱵᱟᱱ ᱠᱟᱛᱷᱟ ᱠᱟᱱᱟ, ᱡᱮ ᱡᱟᱱᱟᱢ ᱟᱲᱟᱝ ᱛᱮ ᱚᱞ ᱯᱟᱲᱦᱟᱣ ᱫᱚ ᱟᱹᱰᱤᱴᱟᱜ ᱜᱮ ᱱᱟᱯᱟᱭᱟ ᱾
ᱦᱩᱸ ᱦᱩᱸ ᱦᱩᱸ ᱾ ᱟᱢ ᱟᱵᱚ ᱥᱟᱱᱛᱟᱲ ᱞᱟᱦᱟ ᱥᱮᱫ ᱪᱟᱞᱟᱣ ᱞᱟᱹᱜᱤᱫ ᱛᱮ ᱱᱤᱡᱮᱨᱟᱜ ᱱᱤᱡᱮᱨ ᱱᱤᱡᱮᱨᱟᱜ
ᱱᱤᱡᱮᱨᱟ ᱛᱮᱜᱮᱢ ᱞᱟᱦᱟ ᱫᱟᱲᱮᱭᱟᱜᱼᱟ , ᱮᱠᱫᱚᱢ ᱮᱠᱫᱚᱢ ᱱᱚᱣᱟ ᱵᱟᱲᱮ ᱧᱚᱜ ᱱᱚᱣᱟ ᱢᱟ ᱠᱟᱛᱷᱟ ᱠᱟᱱ ᱜᱮ, ᱱᱤᱡᱮ ᱚᱱᱟ ᱛᱮᱜᱮ ᱛᱚ ᱜᱩᱨᱩ ᱜᱚᱢᱠᱮ ᱞᱟᱹᱭ ᱠᱟᱫᱟ ᱫᱟᱭ ᱟᱢᱟᱜ ᱚᱲᱟᱜ ᱞᱟᱹᱜᱤᱫ ᱟᱢᱟᱜ ᱫᱩᱣᱟᱹᱨ ᱞᱟᱹᱜᱤᱫ, ᱚᱠᱚᱭ ᱡᱟᱦᱟᱸᱭ ᱫᱚ ᱵᱟᱭ ᱧᱮᱞᱟ ᱟᱢᱜ ᱧᱮᱞ ᱢᱮ᱾ ᱦᱮᱸ ᱵᱟᱝ ᱟᱢᱟᱜ ᱟᱢᱟᱜ ᱡᱟᱦᱟᱸᱢ ᱪᱤᱠᱟᱹᱭᱟ ᱚᱠᱚᱭ ᱦᱚᱸ ᱵᱟᱭ ᱧᱮᱞ ᱢᱮᱭᱟ᱾ ᱟᱢᱜᱮ ᱧᱮᱞ ᱦᱩᱭᱩᱜ ᱛᱟᱢᱟ ᱟᱢᱟᱜ ᱵᱷᱚᱵᱤᱥᱚᱛ, ᱟᱢ ᱪᱮᱫ ᱮᱢ ᱪᱤᱠᱟᱹᱭᱟ ᱟᱢ ᱪᱮᱫ ᱵᱟᱢ ᱪᱤᱠᱟᱹᱭᱟ᱾
ᱦᱩᱸ ᱦᱩᱸ ᱮᱫᱚᱢ, ᱮᱠᱫᱚᱢ ᱮᱠᱫᱚᱢ, ᱟᱵᱩᱣᱟᱜ ᱡᱟᱱᱟᱢ ᱟᱲᱟᱝ, ᱟᱵᱩᱣᱟᱜ ᱡᱟᱱᱟᱢ ᱟᱲᱟᱝ ᱚᱱᱠᱟᱮᱠᱟ ᱪᱟᱞᱩ ᱟᱠᱟᱱ ᱨᱮᱦ᱾ ᱟᱹᱰᱤᱜᱟᱱ ᱟᱱᱟᱴ ᱮᱸᱴᱠᱮᱴᱚᱬᱮ ᱧᱮᱞᱚᱜ ᱠᱟᱱᱟ᱾ᱢᱟᱪᱮᱫ ᱠᱚᱱᱟᱜ ᱵᱳᱭ ᱵᱟᱹᱱᱩᱜᱼᱟ᱾
ᱦᱳᱭ ᱱᱚᱣᱟ ᱢᱟ ᱟᱹᱰᱤ ᱜᱟᱱ ᱜᱮ ᱧᱮᱞᱚᱜ ᱠᱟᱱᱟ᱾ ᱚᱱᱟ ᱟᱹᱰᱤ ᱡᱟᱭᱜᱟ ᱠᱚᱨᱮ ᱜᱮ ᱮᱴᱠᱮᱴᱚᱬᱮ ᱫᱚ ᱦᱟᱸᱜ ᱪᱟᱹᱞᱩ ᱟᱠᱟᱱᱟ ᱪᱟᱹᱞᱩ ᱫᱚ᱾
ᱦᱩᱸ ᱦᱩᱸ,
ᱟᱫᱚ ᱟᱯᱮᱥᱱ ᱪᱮᱫ ᱞᱮᱠᱟ ᱛᱟᱦᱚᱞᱮ ᱰᱮᱵᱷᱞᱚᱯ ᱟᱠᱟᱱᱟ ᱱᱚᱣᱟ ᱨᱮᱱᱟᱜ?
ᱟᱞᱮ ᱥᱮᱫ ᱦᱚᱸ ᱢᱚᱴᱟᱢᱩᱴᱤ ᱵᱷᱟᱹᱜᱤ ᱜᱮ ᱤᱥᱠᱩᱞ ᱠᱚᱞᱮᱡᱽ ᱠᱚᱫᱚ ᱪᱟᱞᱟᱜ ᱠᱟᱱᱟ᱾
ᱟᱪᱪᱷᱟ, ᱟᱪᱪᱷᱟ
ᱟᱹᱞᱤᱧ ᱦᱚᱸ ᱡᱟᱱᱟᱢ ᱟᱲᱟᱝ ᱛᱮᱜᱮᱞᱤᱧ ᱯᱟᱲᱦᱟᱜ ᱠᱟᱱᱟ ᱱᱤᱛᱳ ᱱᱚᱛ, ᱢᱟᱥᱴᱟᱨ ᱠᱚᱢᱯᱞᱤᱴ ᱦᱩᱭᱩᱜ ᱠᱟᱱᱟ᱾
ᱚᱻ
ᱛᱟᱦᱚᱞᱮ ᱜᱚᱝᱠᱮ ᱦᱟᱸᱜ ᱟᱵᱮᱱ ᱫᱚ ᱦᱟᱸᱜ ᱪᱮᱫ ᱠᱚᱵᱮᱱ ᱪᱤᱠᱟᱹ ᱵᱟᱲᱟᱭ ᱜᱮᱭᱟ ᱱᱤᱛᱚᱜ ᱫᱚ ᱚᱝᱠᱟ?
ᱠᱟ ᱵᱚᱞᱛᱮ ᱱᱚᱜ ᱚᱱᱟ ᱚᱞᱚᱜ ᱯᱟᱲᱦᱟᱜ ᱨᱮᱜᱮ ᱡᱚᱯᱲᱟᱣ ᱢᱮᱱᱟᱜ ᱟᱠᱟᱫ ᱞᱤᱧᱟᱹ᱾ ᱱᱤᱛᱟᱜ ᱮᱠᱡᱟᱢ ᱠᱚ,
ᱠ ᱵᱷᱟᱜᱤ ᱠᱟᱛᱷᱟ ᱠᱟᱱᱟ ᱡᱮ ᱚᱞ, ᱯᱟᱲᱦᱟᱜ ᱨᱮ ᱡᱚᱯᱲᱟᱣ ᱢᱮᱱᱟᱜ ᱟᱠᱟᱫ ᱵᱚᱱᱟ᱾
ᱦᱩᱸ ᱦᱩᱸ
ᱟᱨ ᱱᱚᱝᱠᱟᱟᱜ ᱜᱮ ᱚᱞ ᱯᱟᱲᱦᱟᱣ ᱟᱵᱚᱣᱟᱜ ᱢᱟᱱᱮ ᱢᱟᱲᱟᱝ ᱥᱮᱱ ᱪᱟᱞᱟᱜᱼᱟ ᱡᱩᱫᱤ ᱟᱵᱚ ᱱᱟᱯᱟᱭ ᱧᱚᱜ ᱛᱮᱵᱚᱱ ᱚᱞ ᱯᱟᱲᱟᱜᱼᱟ᱾ ᱟᱨ ᱱᱤᱛᱚᱜ ᱟᱵᱚ ᱠᱚᱨᱮᱱ ᱢᱟᱹᱭ ᱵᱟᱹᱵᱩ ᱛᱟᱠᱚ, ᱩᱱᱠᱩ ᱪᱮᱫ ᱵᱱ ᱢᱮᱛᱟᱟᱣ ᱠᱚᱣᱟ ᱡᱮ ᱵᱟᱝ ᱠᱚ ᱚᱞ ᱯᱟᱲᱦᱟᱜ ᱠᱟᱱᱟ᱾
ᱢᱟᱱᱮ ᱱᱟᱯᱟᱭ ᱰᱟᱦᱟᱨ ᱛᱮ ᱟᱹᱜᱩ ᱠᱚ ᱦᱩᱭᱩᱜᱼᱟ᱾ᱛᱟᱯᱚᱨᱮ ᱢᱟᱱᱮ ᱟᱵᱚ ᱡᱟᱦᱟᱸ ᱡᱩᱣᱟᱹᱱ ᱠᱚ ᱢᱮᱱᱟᱜ ᱟᱠᱟᱫ ᱠᱚᱣᱟ᱾ ᱠᱚᱣᱟ ᱩᱱᱠᱩ ᱢᱟᱱᱮ ᱩᱱᱠᱩ ᱫᱚ ᱟᱢ ᱪᱮᱫ ᱞᱮᱠᱟᱢ ᱞᱟᱹᱭ ᱥᱮᱬᱟᱭᱟ ᱚᱱᱠᱟ ᱞᱮᱠᱟᱭ ᱞᱟᱹᱭ ᱥᱮᱬᱟ ᱢᱟᱱᱮ᱾ ᱯᱳᱭᱞᱳ ᱫᱚ ᱜᱟᱹᱲᱤᱴᱟᱨ ᱴᱷᱤᱠ᱾